ᱦᱮᱞᱳ, ᱦᱮᱸ ᱜᱚᱝᱠᱮ ᱡᱚᱦᱟᱨ ᱜᱮ।
ᱦᱳᱭ ᱡᱚᱦᱟᱨ ᱡᱚᱦᱟᱨ।
ᱪᱮᱫ ᱠᱚᱵᱤᱱ ᱪᱤᱠᱟᱹᱭ ᱫᱟ ᱛᱟᱦᱮᱞᱮ?
ᱚᱢᱸ ᱜᱚᱝᱠᱮ ᱱᱤᱛᱚᱜ ᱫᱚ ᱦᱟᱸᱜ ᱞᱤᱧ ᱜᱤᱛᱤᱡ ᱠᱟᱱᱟ ᱦᱟᱸᱜ ᱪᱮᱜ ᱦᱚᱸ ᱵᱟᱹᱞᱤᱧ ᱪᱤᱠᱟᱭᱮᱜ-ᱟ ᱚᱱᱠᱟ ᱫᱚ। ᱟᱹᱵᱤᱱ ᱜᱮ ᱪᱮᱜ ᱵᱤᱱ ᱪᱤᱠᱟᱭᱮᱜ-ᱟ?
ᱟ ᱟᱹᱞᱤᱧ ᱦᱚᱸ ᱪᱮᱜ ᱦᱚᱸ ᱵᱟᱝ ᱫᱩᱲᱩᱵ ᱦᱩᱭ ᱠᱟᱱᱟ।
ᱚ ᱜᱚᱝᱠᱮ ᱞᱟᱹᱭ ᱟᱹᱞᱤᱧ ᱡᱚᱢ ᱵᱟᱲᱟ ᱦᱳᱭ ᱱᱟᱥᱮ?
ᱡᱚᱢ ᱫᱚ ᱡᱚᱢ ᱵᱟᱲᱟ ᱦᱩᱭ ᱠᱟᱱᱟ ᱥᱮᱛᱟᱜ ᱨᱮ ᱟᱹᱵᱤᱱ
ᱟᱪᱪᱷᱟ, ᱦᱳᱭ ᱟᱹᱞᱤᱧ ᱦᱚᱸ ᱵᱟᱹᱥᱤᱭᱟᱹᱢ ᱥᱩᱢᱩᱝ ᱜᱮ ᱦᱩᱭ ᱠᱟᱱᱟ ᱦᱟᱸᱜ।
ᱟᱪᱪᱷᱟ ᱟᱨ ᱱᱟᱯᱟᱭ ᱵᱟᱲᱟ ᱜᱮᱭᱟ ᱛᱚ?
ᱦᱳᱭ ᱦᱳᱭ ᱜᱚᱝᱠᱮ ᱱᱟᱯᱟᱭ ᱜᱮ ᱱᱤᱛᱚᱜ ᱫᱚ ᱪᱟᱸᱫᱳ ᱵᱚᱸᱜᱟ ᱫᱟᱭᱟᱛᱮ। ᱱᱤᱛᱚᱜ ᱥᱩᱢᱩᱝ ᱫᱚ ᱦᱟᱸᱜ ᱱᱟᱯᱟᱭ ᱜᱮ।
ᱟᱪᱪᱷᱟ, ᱟᱨ ᱚᱲᱟᱜ ᱠᱚᱨᱮ ᱜᱚ ᱵᱟᱵᱟ ᱠᱚ ᱪᱮᱫ ᱞᱮᱠᱟ ᱢᱮᱱᱟᱜ ᱠᱟᱜ ᱠᱚᱣᱟ ᱱᱟᱯᱟᱭ ᱜᱮ ᱛᱚ?
ᱦᱳᱭ ᱦᱳᱭ ᱡᱷᱚᱛᱚ ᱠᱚᱜᱮ ᱱᱤᱛᱚᱜ ᱫᱚ ᱱᱟᱯᱟᱭ ᱜᱮ, ᱟᱯᱮᱜᱮ?
ᱟᱪᱪᱷᱟ, ᱟᱞᱮ ᱦᱚᱸ ᱱᱟᱯᱟᱭ ᱜᱮ ᱢᱮᱱᱟᱜ ᱠᱟᱜ ᱞᱮᱭᱟ।
ᱟᱪ ᱟᱪᱪᱷᱟ ᱟᱹᱰᱤ ᱱᱟᱯᱟᱭ ᱱᱟᱜ ᱠᱟᱛᱷᱟ ᱱᱚᱶᱟ ᱢᱟ।
ᱟ ᱜᱚᱝᱠᱮ ᱱᱤᱛᱚᱜ ᱢᱟ ᱟᱸ ᱪᱟᱥ ᱥᱤᱡᱤᱱ ᱠᱟᱱᱟ
ᱦᱳᱭ ᱦᱳᱭ
ᱟᱨ ᱛᱚ ᱪᱮᱫ ᱞᱮᱠᱟ ᱪᱟᱥ ᱠᱚ ᱦᱩᱭᱩᱜ ᱠᱟᱱᱟ ᱥᱮ ᱵᱟᱝ ᱜᱮ?
ᱵᱟᱝᱜᱮ ᱪᱟᱥ ᱫᱚ ᱦᱟᱸᱜ ᱱᱤᱛᱚᱜ ᱫᱚ ᱛᱷᱩᱠᱩᱢ ᱦᱟᱛᱟᱲ ᱜᱮ ᱥᱮᱨᱢᱟ ᱡᱟᱹᱲᱤ ᱮᱸ ᱱᱟᱯᱟᱭ ᱛᱮ ᱵᱟᱝ ᱦᱳᱭ ᱠᱷᱟᱹᱛᱤᱨ ᱟᱫᱚ ᱦᱟᱸᱜ ᱦᱮᱛᱳᱜ ᱫᱚ ᱪᱟᱥ ᱠᱟᱹᱢᱤ ᱫᱚ ᱦᱟᱸᱜ ᱱᱮᱛᱳᱜ ᱫᱚ ᱛᱷᱩᱠᱟᱹᱢ ᱜᱮᱭᱟ᱾
ᱟᱪᱪᱷᱟ ᱱᱚᱝᱠᱟ ᱟᱫᱚ ᱛᱟᱦᱟᱞᱮ ᱛᱚᱞᱟ ᱠᱚᱫᱚ ᱠᱚ ᱮᱨ ᱵᱟᱲᱟ ᱠᱟᱫᱟ ᱥᱮ ᱵᱟᱝ ᱜᱮ?
ᱦᱳᱭ ᱦᱳᱭ ᱛᱚᱞᱟ ᱠᱚᱫᱚ ᱮᱨ ᱵᱟᱲᱟ ᱦᱳᱭ ᱠᱟᱱ ᱜᱮᱭᱟ ᱚᱱᱟ ᱠᱚᱦᱚᱸ ᱮᱸ ᱨᱚᱦᱚᱭ ᱠᱚᱫᱚ ᱦᱟᱸᱜ ᱜᱟᱱ ᱜᱚᱫ ᱟᱠᱟᱱᱟ ᱜᱮᱭᱟ ᱦᱟᱸᱜ᱾
ᱚ ᱛᱟ ᱟᱯᱮ ᱥᱮᱱ ᱫᱚ ᱛᱟᱦᱟᱞᱮ ᱥᱮᱨᱢᱟ ᱡᱟᱹᱲᱤᱭ ᱫᱟᱭ ᱥᱮ ᱵᱟᱝ ᱜᱮ ᱛᱟᱦᱟᱞᱮ?
ᱥᱮᱨᱢᱟ ᱡᱟᱹᱲᱤ ᱫᱚ ᱦᱟᱸᱜ ᱵᱟᱨ ᱫᱤᱱ ᱮᱸ ᱯᱟᱨᱚᱢᱮᱱ ᱦᱟᱸᱜ ᱥᱮ ᱥᱮᱨᱢᱟ ᱡᱟᱹᱲᱤ ᱫᱚᱭ ᱡᱟᱹᱲᱤ ᱠᱮᱫᱟ ᱮ ᱠᱷᱚᱱ᱾ ᱱᱮᱛᱳᱜ ᱫᱚ ᱦᱟᱸᱜ ᱵᱟᱨ ᱫᱤᱱ ᱜᱟᱱ ᱫᱚ ᱦᱟᱸᱜ ᱛᱷᱩᱠᱟᱹᱢ ᱠᱟᱜᱟᱭ ᱦᱟᱸᱜ ᱥᱮᱨᱢᱟ ᱡᱟᱹᱲᱤ ᱫᱚ᱾ ᱮᱸ ᱢᱤᱫ ᱵᱮᱲᱟ ᱦᱚᱸ ᱟᱹᱣᱨᱤ ᱡᱟᱹᱨᱤᱭ-ᱟ ᱟᱨ ᱵᱟᱨ ᱫᱤᱱ ᱯᱚᱞᱚᱢᱮᱱ ᱡᱟᱦᱟᱸ ᱚᱱᱟ ᱢᱟᱲᱟᱝ ᱫᱚ ᱦᱟᱸᱜ ᱮᱸ ᱵᱟᱨ ᱫᱤᱱ ᱜᱟᱱ ᱫᱚ ᱦᱟᱸᱜ ᱡᱟ ᱫᱤᱱᱟᱹᱢᱟᱱ ᱜᱮ ᱦᱟᱸᱜ ᱮᱸ ᱡᱟᱹᱲᱤ ᱠᱟᱜᱟ ᱛᱚ ᱚᱝᱠᱟ ᱞᱮᱠᱟ ᱫᱚ ᱵᱟᱭ ᱡᱟᱹᱲᱤ ᱠᱟᱜ-ᱟ᱾ ᱦᱮᱸ ᱱᱟᱯᱟᱭ ᱴᱷᱤᱠ ᱫᱚ᱾
ᱚ ᱛᱟᱦᱟᱞᱮ ᱱᱤᱛᱳᱜ ᱫᱚ ᱥᱩᱫᱩ ᱛᱚᱲᱟ ᱠᱚᱜᱮ ᱮᱨ ᱵᱟᱲᱟ ᱦᱩᱭ ᱠᱟᱱᱟ ᱵᱟᱝ
ᱦᱳᱭ ᱦᱳᱭ ᱦᱳᱭ
ᱮᱸ ᱜᱚᱝᱠᱮ ᱟᱯᱮ ᱚᱱᱛᱮ ᱫᱚ ᱢᱟᱱᱮ ᱮᱸ ᱥᱮᱨᱢᱟᱨ ᱨᱮ ᱢᱤᱫ ᱫᱷᱟᱣ ᱪᱟᱥ ᱦᱩᱭᱩᱜ- ᱟ ᱥᱮ ᱵᱟᱨ ᱫᱷᱟᱣ ᱪᱟᱥ ᱦᱩᱭᱩᱜ-ᱟ?
ᱵᱟᱝ ᱱᱚᱛᱮ ᱫᱚ ᱥᱮᱨᱢᱟ ᱨᱮ ᱢᱤᱫ ᱫᱷᱟᱣ ᱜᱮ ᱪᱟᱥ ᱦᱩᱭᱩᱜ-ᱟ᱾ ᱦᱮᱸ ᱚᱝᱠᱟ ᱞᱮᱠᱟᱱᱟᱜ ᱡᱟᱭᱜᱟ ᱫᱚ ᱵᱟᱝ ᱠᱟᱱ ᱛᱟᱞᱮᱭᱟ ᱡᱮ ᱥᱮᱨᱢᱟ ᱨᱮ ᱵᱟᱨ ᱫᱷᱟᱣ ᱪᱟᱥ ᱦᱩᱭᱩᱜ-ᱟ᱾
ᱟᱪᱪᱷᱟ ᱢᱟᱱᱮ ᱥᱮᱨᱢᱟ ᱡᱟᱹᱲᱤ ᱞᱮᱠᱷᱟᱱ ᱱᱟᱭ ᱛᱚᱵᱮᱭᱱᱟ ᱪᱟᱥ ᱦᱩᱭᱩᱜ-ᱟ ᱵᱟᱝ?
ᱦᱳᱭ ᱦᱳᱭ ᱦᱳᱭ
ᱚ
ᱟᱯᱮ ᱫᱚ ᱜᱚᱝᱠᱮ ᱛᱟᱞᱦᱮ ᱥᱮᱨᱢᱟᱨᱮ ᱵᱟᱨ ᱵᱟᱨ ᱫᱷᱟᱣ ᱯᱮ ᱪᱟᱥ ᱜᱚᱫᱟ ᱯᱟᱞᱮᱜ?
ᱦᱮᱸ ᱦᱮᱸ ᱜᱚᱝᱠᱮ ᱚᱝᱠᱟ ᱜᱮ ᱢᱟᱱᱮ ᱢᱮᱪᱤᱱ ᱠᱚ ᱢᱮᱱᱟᱜ ᱠᱟᱫᱟ᱾ ᱛᱚ ᱢᱤᱥᱤᱱ ᱫᱟᱜ ᱛᱮ ᱟᱫᱚ ᱚᱱᱟ ᱠᱷᱟᱹᱛᱤᱨ ᱢᱟᱱᱮ ᱥᱮᱨᱢᱟᱨᱮ ᱵᱟᱨ ᱫᱷᱟᱣ ᱪᱟᱥ ᱦᱩᱭᱩᱜᱭ-ᱟ᱾
ᱦᱳᱭ ᱦᱳᱭ ᱛᱟᱞᱦᱮ ᱟᱯᱮ ᱫᱚ ᱦᱟᱱᱟ ᱚᱛ ᱞᱟᱛᱟᱨ ᱠᱷᱚᱱ ᱫᱟᱜ ᱯᱮ ᱧᱟᱢ ᱜᱮᱭᱟ ᱢᱟᱱᱮ ᱜᱟᱰᱟ ᱵᱟᱲᱟ ᱠᱟᱜ-ᱟ ᱯᱮ? ᱢᱤᱥᱤᱱ ᱠᱚᱛᱮ ᱟᱹᱰᱤ ᱱᱟᱯᱟᱭ᱾
ᱟᱫᱚ ᱜᱚᱝᱠᱮ ᱢᱟᱱᱮ ᱪᱟᱥ ᱫᱚ ᱢᱟᱱᱮ ᱡᱷᱚᱛᱚ ᱨᱚᱠᱚᱢᱟᱜ ᱯᱮ ᱪᱟᱥ ᱟᱥᱮ ᱢᱟᱱᱮ ᱚᱱᱟ ᱥᱩᱫᱩ ᱦᱩᱲᱩ ᱜᱮᱯᱮ ᱪᱟᱥᱟ?
ᱮᱸ ᱢᱮᱱ ᱜᱟᱱᱚᱜ-ᱟ ᱟᱞᱮ ᱫᱚ ᱦᱩᱲᱩ ᱜᱮ ᱦᱟᱸᱜ ᱞᱮ ᱪᱟᱥᱟ᱾ ᱮᱸ ᱚᱝᱠᱟ ᱨᱚᱠᱚᱢ ᱫᱚ ᱦᱟᱸᱜ ᱫᱟᱜ ᱱᱟᱜ ᱟᱱᱟᱴ ᱠᱷᱟᱹᱛᱤᱨ ᱛᱮ ᱦᱟᱸᱜ ᱵᱟᱞᱮ ᱨᱚᱦᱚᱭ ᱜᱚᱫ ᱫᱟ ᱦᱟᱸᱜ᱾
ᱟᱪᱪᱷᱟ
ᱟᱨ ᱦᱳᱭ ᱟᱫᱚ ᱚᱱᱟ ᱵᱟᱲᱜᱤ ᱠᱚᱨᱮ ᱦᱟᱸᱜ ᱟᱲᱟᱜ ᱥᱟᱠᱟᱢ ᱠᱚᱫᱚ ᱦᱟᱸᱜ ᱞᱮ ᱨᱚᱦᱚᱭᱟ ᱦᱟᱸᱜ ᱚᱲᱟᱜ ᱨᱮ ᱡᱚᱢ ᱞᱮᱠᱟ ᱟᱨᱠᱤ᱾ ᱡᱟᱦᱟᱸ ᱠᱩᱧ ᱢᱮᱱᱟᱜ ᱟᱠᱟᱫ ᱛᱟᱞᱮ ᱠᱩᱧ ᱟᱫᱚ ᱠᱩᱧ ᱨᱮᱦᱚᱸ ᱛᱚ ᱡᱟᱹᱥᱛᱤ ᱫᱟᱜ ᱫᱚ ᱵᱟᱭ ᱛᱟᱦᱮᱱᱟ ᱥᱮ ᱟᱫᱚ ᱡᱮ ᱫᱚᱢᱮ ᱵᱟᱹᱲᱛᱤ ᱮᱸ ᱛᱚ ᱵᱟᱝ ᱜᱟᱱᱚᱜ-ᱟ ᱳᱭ ᱟᱨᱠᱤ ᱫᱩᱞ ᱫᱟᱜ ᱠᱚᱛᱮ ᱡᱟ ᱩᱰᱟᱹᱝ ᱦᱩᱭᱩᱜ-ᱟ ᱟᱨᱠᱤ᱾
ᱟᱪᱪᱷᱟ, ᱟᱪᱪᱷᱟ, ᱵᱩᱡᱷᱟᱹᱣ ᱠᱮᱫᱟᱞᱤᱧ᱾ ᱢᱟᱱᱮ ᱢᱟᱱᱮ ᱮᱸ ᱱᱤᱡᱮᱨᱟᱜ ᱡᱚᱢ ᱧᱩ ᱠᱷᱟᱹᱛᱤᱨ ᱢᱟᱱᱮ ᱛᱤᱱᱟᱹᱜ ᱞᱟᱹᱠᱛᱤᱭᱟᱱ ᱠᱟᱱᱟ ᱚᱱᱟ ᱠᱚᱜᱮ, ᱤᱱᱟᱹᱜ ᱜᱟᱱ ᱜᱮ ᱵᱟᱝ, ᱟᱪᱪᱷᱟ, ᱚᱱᱟ ᱦᱚᱸ ᱱᱟᱯᱟᱭ ᱜᱮ᱾ ᱟᱡ ᱜᱚᱝᱠᱮ ᱟᱹᱵᱤᱱ ᱫᱚ ᱢᱟᱱᱮ, ᱛᱤᱱᱟᱹᱜ ᱱᱤᱛᱚᱜ ᱫᱚ ᱯᱟᱲᱦᱟᱜ ᱠᱟᱱ ᱜᱮᱭᱟᱵᱤᱱ ᱥᱮ ᱢᱟᱱᱮ ᱵᱤᱱ
ᱦᱳᱭ ᱱᱤᱛᱳ ᱫᱚ ᱦᱟᱸᱜ ᱚᱞᱚᱜ ᱡᱤᱭᱚᱱ ᱫᱚ ᱟᱹᱣᱨᱤ ᱦᱟᱸᱜ ᱞᱤᱧ ᱰᱩᱜᱤᱭᱟ ᱦᱟᱸᱜ,
ᱟᱪᱪᱷᱟ, ᱟᱫᱚ ᱜᱚᱝᱠᱮ ᱢᱟᱱᱮ ᱟᱹᱵᱤᱱ ᱫᱚ ᱚᱠᱟ ᱢᱟᱱᱮ ᱟᱵᱚᱣᱟᱜ ᱪᱤᱠᱤ ᱛᱮᱜᱮ ᱥᱮ ᱢᱟᱱᱮ ᱮᱴᱟᱜ ᱢᱤᱰᱤᱭᱟᱢ ᱠᱚᱛᱮ?
ᱵᱟ ᱵᱟᱝ ᱱᱤᱛᱚᱜ ᱫᱚ ᱟᱵᱚᱣᱟᱜ ᱪᱤᱠᱤ ᱛᱮᱜᱮ ᱦᱟᱸᱜ ᱞᱤᱧ ᱪᱤᱠᱤ ᱛᱮᱜᱮ ᱦᱟᱸᱜ ᱱᱚᱜ-ᱚᱭᱤᱧ ᱚᱞᱚᱜ ᱠᱟᱱ ᱜᱮᱭᱟ ᱵᱟᱹᱭ ᱵᱟᱹᱭᱛᱮ ᱱᱚᱜ-ᱚᱭ ᱥᱟᱜᱟᱲ ᱜᱟᱹᱰᱤ ᱞᱮᱠᱟ ᱞᱤᱧ ᱞᱟ ᱦᱟ ᱤᱫᱤᱭᱮᱜᱼᱟ ᱦᱟᱸᱜ ᱚᱞᱚᱜ ᱡᱤᱭᱚᱱ ᱦᱟᱸᱜ,
ᱟᱪᱪᱷᱟ, ᱚᱱᱟᱜᱮ ᱵᱷᱟᱜᱮᱤᱭᱟ ᱟᱵᱚᱣᱟᱜ ᱪᱤᱠᱤ ᱛᱮᱜᱮ ᱚᱞ ᱞᱮᱠᱷᱟᱱ ᱫᱚ ᱵᱷᱟᱜᱤᱭᱟ᱾
ᱦᱳᱭ ᱦᱳᱭ ᱮᱠᱷᱚᱱ ᱧᱟᱢ ᱠᱟᱜ-ᱟ ᱵᱚᱱ ᱚᱸ ᱩᱱᱟᱹᱜ ᱤᱭᱟᱹ ᱠᱟᱛᱮᱫ ᱛᱟᱦᱚᱞᱮ ᱱᱚᱣᱟ ᱟᱫᱚ ᱵᱷᱟᱹᱜᱤ ᱫᱟᱨ ᱵᱟᱭ ᱜᱟᱱᱚᱜ ᱠᱟᱱᱟ ᱥᱮ, ᱱᱚᱣᱟ ᱛᱮᱜᱮ ᱦᱟᱸᱜ ᱱᱤᱛᱚᱜ ᱫᱚ ᱟᱯᱟᱛᱚ ᱫᱚ ᱦᱟᱸᱜ᱾ ᱦᱚᱸᱜᱼᱚᱭ ᱞᱤᱧ ᱞᱟᱹᱭ ᱠᱮᱫ ᱞᱮᱠᱟ ᱥᱟᱜᱟᱲ ᱜᱟᱹᱰᱤ ᱞᱮᱠᱟ ᱦᱟᱸᱜ ᱟᱹᱞᱤᱧᱟᱜ ᱚᱞᱚᱜ ᱡᱤᱭᱚᱱ ᱫᱚ ᱵᱟᱹᱭ ᱵᱟᱹᱭ ᱛᱮ ᱦᱟᱸᱜ ᱞᱤᱧ ᱰᱷᱮᱠᱟ ᱤᱫᱤᱭᱮᱫ-ᱟ᱾
ᱦᱮᱸ, ᱟᱨ ᱟᱵᱚᱣᱟᱜ ᱪᱤᱠᱤ ᱛᱮᱦᱚᱸ ᱱᱤᱛᱚᱜ ᱫᱚ ᱢᱟᱱᱮ ᱟᱹᱰᱤᱜᱟᱱ ᱢᱟᱱᱮ ᱥᱩᱡᱳᱜ ᱥᱩᱵᱤᱫᱷᱟ ᱢᱮᱱᱟᱜ ᱟᱠᱟᱜᱼᱟ᱾ ᱚᱠᱟ ᱥᱮᱱ ᱜᱮᱵᱤᱱ ᱢᱚᱱᱮᱭᱟ ᱚᱱᱛᱮᱜᱮ ᱪᱟᱞᱟᱣ ᱜᱟᱱᱚᱜ ᱠᱟᱱᱟ᱾
ᱜᱟᱱᱚᱜ ᱠᱟᱱᱟ,
ᱟᱨ ᱱᱤᱛᱚᱜ ᱫᱚ ᱟᱵᱚᱣᱟᱜ ᱪᱤᱠᱤ ᱦᱚᱸ ᱠᱚᱢ ᱵᱟᱝ ᱠᱟᱱᱟ ᱮᱴᱟᱜ ᱚᱸ ᱦᱚᱲᱟᱜ ᱪᱤᱠᱤ ᱡᱮᱢᱚᱱ ᱪᱮᱫ ᱞᱮᱠᱟ ᱞᱟᱯᱷᱟᱝ ᱰᱟᱹᱨ ᱨᱮ ᱢᱮᱱᱟᱜ ᱟᱠᱟᱫᱼ ᱟ, ᱱᱤᱛᱚᱜ ᱦᱚᱸ ᱟᱵᱚᱣᱟᱜ ᱪᱤᱠᱤ ᱦᱚᱸ ᱞᱟᱯᱷᱟᱝ ᱰᱟᱹᱨ ᱥᱮᱱᱜᱮ ᱪᱟᱞᱟᱣ ᱟᱠᱟᱱᱟ᱾
ᱦᱳᱭ ᱟᱵᱚᱣᱟᱜ ᱦᱚᱸ ᱱᱤᱛᱚᱜ ᱢᱟ ᱟᱹᱰᱤ ᱞᱟᱯᱷᱟᱝ ᱨᱮᱜᱮ ᱢᱮᱱᱟᱜ ᱟᱠᱟᱫ ᱦᱟᱸᱜ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ᱾ ᱦᱳᱭ ᱥᱮ,
ᱜᱚᱨᱚᱵᱽ ᱨᱮᱱᱟᱜ,
ᱦᱮᱸ ᱜᱚᱝᱠᱮ ᱞᱟᱹᱭᱮᱫᱟᱞᱤᱧ ᱛᱟᱦᱞᱮ ᱟᱹᱵᱤᱱ ᱫᱚ ᱚᱞᱚᱜ ᱡᱤᱭᱚᱱ ᱛᱤᱱᱟᱹᱜ ᱥᱟᱺᱜᱤᱧ ᱟᱵᱮᱱ ᱵᱟᱹᱜᱤ ᱵᱟᱲᱟ ᱠᱟᱜᱼᱟᱵᱤᱱ ᱥᱮᱵᱮᱱ ᱚᱞᱚᱜ ᱡᱤᱭᱚᱱ ᱨᱮᱜᱮ ᱢᱮᱱᱟᱜ ᱟᱠᱟᱫ ᱵᱤᱱᱟ?
ᱵᱟᱝᱜᱮ ᱜᱚᱝᱠᱮ ᱟᱹᱞᱤᱧ ᱦᱚᱸ ᱚᱞᱚᱜ ᱡᱤᱭᱚᱱ ᱨᱮᱜᱮ ᱢᱮᱱᱟᱜ ᱟᱠᱟᱜ ᱞᱤᱧᱟᱹ᱾
ᱦᱳᱭ ᱟᱹᱰᱤ ᱱᱟᱯᱟᱭ᱾ ᱥᱤᱠᱷᱱᱟᱹᱛ ᱢᱟ ᱟᱵᱚ ᱟᱹᱰᱤ ᱡᱟᱹᱨᱩᱲ ᱡᱤᱱᱤᱥ ᱠᱟᱱ ᱦᱳᱭ ᱥᱮ᱾ ᱦᱮ,
ᱚᱞᱚᱜ ᱡᱤᱭᱚᱱ ᱫᱚ ᱱᱚᱝᱠᱟᱱ ᱢᱤᱫᱴᱟᱝ ᱡᱤᱭᱚᱱ ᱠᱟᱱᱟ ᱢᱟᱱᱮ ᱦᱟᱲᱟᱢ ᱵᱷᱳᱨ ᱫᱷᱟᱹᱵᱤᱡ ᱦᱚᱸ ᱥᱤᱠᱷᱱᱟᱹᱛ ᱧᱟᱢᱚᱜ-ᱟ᱾
ᱦᱳᱭ, ᱦᱳᱭ,
ᱚᱱᱟ ᱠᱷᱟᱹᱛᱤᱨ ᱜᱚᱝᱠᱮ ᱟᱹᱞᱤᱧ ᱢᱟᱱᱮ ᱟᱹᱞᱤᱧ ᱫᱚ ᱵᱟᱞᱤᱧ ᱵᱟᱹᱜᱤ ᱫᱟᱲᱮ ᱠᱟᱣᱫᱟ, ᱢᱟᱱᱮ ᱛᱤᱱᱟᱹᱜ ᱢᱟᱱᱮ, ᱦᱳᱭ,
ᱵᱟᱹᱜᱤ ᱦᱚᱸ ᱩᱪᱤᱛ ᱵᱟᱝ ᱠᱟᱱᱟ, ᱥᱤᱠᱷᱱᱟᱹᱛ ᱵᱟᱝᱠᱷᱟᱱ ᱱᱤᱛᱚᱜ ᱫᱚ ᱱᱚᱣᱟ ᱟᱵᱚ ᱫᱤᱥᱚᱢ ᱨᱮᱢᱟ ᱟᱹᱰᱤ ᱜᱮᱵᱚᱱ ᱟᱨ ᱠᱷᱟᱱ ᱵᱚᱱ ᱛᱟᱭᱚᱢ ᱪᱟᱞᱟᱜ-ᱟ ᱦᱟᱸᱜ ᱠᱷᱟᱱ ᱩᱱᱟᱹᱜ ᱡᱩᱫᱤ ᱱᱚᱝᱠᱟ ᱟᱛᱨᱟ ᱦᱚᱨ ᱨᱮᱵᱚᱱ ᱵᱟᱹᱜᱤ ᱠᱟᱜ ᱠᱷᱟᱱ ᱢᱟ ᱦᱟᱸᱜ ᱦᱮᱸ ᱟᱵᱚ ᱜᱮ ᱦᱟᱸᱜ ᱵᱚᱱ ᱛᱟᱭᱚᱢᱚᱜ-ᱟ᱾ ᱥᱮ ᱟᱨᱚ ᱛᱟᱭᱚᱢ ᱨᱮ ᱢᱮᱱᱟᱜ ᱟᱠᱟᱫ ᱵᱚᱱᱟ ᱡᱮᱦᱮᱛᱩ ᱱᱤᱛᱚᱜ ᱫᱚ ᱟᱵᱚ ᱥᱤᱠᱷᱱᱟᱹᱛ ᱫᱚ ᱟᱹᱰᱤ ᱞᱟᱹᱠᱛᱤ ᱜᱮᱭᱟ᱾
ᱳᱻ ᱟᱹᱰᱤ ᱞᱟᱹᱠᱛᱤ ᱜᱮᱭᱟ ᱚᱱᱟᱜᱮ ᱟᱨ ᱢᱟᱱᱮ ᱟᱵᱚ ᱠᱚ ᱧᱮᱞᱛᱮ ᱟᱨᱦᱚᱸ ᱡᱮᱢᱚᱱ ᱟᱵᱚᱨᱮᱱ ᱵᱚᱭᱦᱟ ᱵᱩᱦᱤᱱ ᱠᱚᱠᱚ ᱞᱟᱦᱟ ᱦᱤᱡᱩᱜ ᱢᱟ ᱚᱱᱟ ᱠᱚ ᱪᱮᱥᱴᱟ ᱦᱩᱭᱩᱜ ᱠᱟᱱᱟ ᱠᱩᱨᱩᱢᱩᱴᱩ ᱦᱩᱭ ᱠᱟᱱᱟ ᱚᱱᱟ ᱠᱷᱟᱹᱛᱤᱨ ᱢᱟᱱᱮ ᱱᱤᱛᱚᱜ ᱫᱷᱟᱹᱵᱤᱡ ᱛᱮ ᱢᱟᱱᱮ ᱱᱚᱣᱟ ᱤᱭᱟᱹ ᱫᱚ ᱚᱞᱚᱜ ᱯᱟᱲᱦᱟᱜ ᱫᱚ ᱟᱹᱞᱤᱧ ᱞᱤᱧ ᱵᱷᱟᱹᱜᱤ ᱜᱮᱭᱟᱞᱤ
ᱦᱳᱭ ᱦᱳᱭ ᱚᱱᱟ ᱢᱟ ᱟᱹᱰᱤ ᱱᱟᱯᱟᱭ ᱠᱟᱛᱷᱟ ᱜᱮ ᱜᱚᱢᱠᱮ
ᱟᱯᱱᱟᱨ ᱠᱚ ᱡᱩᱫᱤ ᱱᱩᱱᱟᱹᱜ ᱞᱚᱜᱚᱱᱮᱢ ᱵᱟᱹᱜᱤᱭᱟ ᱛᱟᱦᱞᱮ ᱢᱟᱱᱮ ᱡᱟᱦᱟᱸᱭ ᱯᱚᱨᱮ ᱨᱮᱠᱚ ᱦᱤᱡᱩᱜ ᱠᱟᱱᱟ ᱩᱱᱠᱩ ᱢᱟᱱᱮ ᱩᱱᱠᱩ ᱦᱚᱸᱠᱚ ᱞᱟᱹᱭᱟ ᱡᱮ ᱵᱟᱝᱼᱟ ᱮᱸ ᱫᱟᱫᱟ ᱛᱮᱠᱚ ᱱᱤᱱᱟᱹᱜ ᱠᱚᱢ ᱤᱭᱟᱹ ᱨᱮᱠᱚ ᱵᱟᱹᱜᱤ ᱠᱮᱫᱟ ᱟᱵᱚ ᱢᱟᱱᱮ ᱯᱟᱲᱦᱟᱣ ᱛᱮ ᱪᱮᱫ ᱦᱩᱭᱩᱜ-ᱟ
ᱦᱳᱭ ᱦᱳᱭ
ᱚᱱᱟ ᱛᱤᱨ ᱜᱚᱢᱠᱮ ᱵᱟᱝ ᱵᱟᱹᱜᱤ ᱦᱩᱭ ᱠᱟᱱᱟ
ᱦᱳᱭ ᱦᱳᱭ ᱵᱟᱹᱜᱤ ᱫᱚ ᱟᱨ ᱵᱟᱭ ᱴᱷᱤᱠᱚᱜ ᱠᱟᱱᱟ ᱵᱟᱹᱜᱤ ᱫᱚ
ᱦᱚᱸᱻ ᱟᱨ ᱜᱚᱝᱠᱮ ᱮᱸᱻ ᱟᱯᱮ ᱚᱱᱛᱮ ᱦᱩᱞ ᱢᱟᱦᱟ ᱠᱚ ᱪᱮᱫ ᱞᱮᱠᱟ ᱯᱟᱞᱟᱱ ᱦᱩᱭᱩᱜ ᱜᱮᱭᱟ
ᱮᱸ ᱦᱩᱞ ᱢᱟᱦᱟ ᱢᱟᱦᱟᱜ ᱯᱟᱞᱟᱱ ᱵᱟᱲᱟ ᱦᱩᱭᱮᱱ ᱜᱮ ᱟᱫᱚ ᱟᱹᱞᱤᱧ ᱫᱚ ᱦᱟᱸᱜ ᱵᱟᱹᱞᱤᱧ ᱛᱟᱦᱮᱸ ᱠᱟᱱᱟ ᱦᱩᱞ ᱢᱟᱦᱟ ᱨᱮᱫᱚ ᱦᱟᱸᱜ ᱮᱸᱜ ᱤᱭᱟᱹ ᱠᱚᱫᱚ ᱵᱤᱫᱽᱫᱟᱹᱜᱟᱲ ᱠᱚᱫᱚ ᱵᱟᱞᱤᱧ ᱛᱟᱦᱮᱸ ᱠᱟᱱᱟ ᱚᱲᱟᱜ ᱥᱮᱫ ᱨᱮᱜᱮ ᱛᱟᱦᱮᱸ ᱦᱩᱭ ᱞᱮᱱᱟ ᱟᱫᱚ ᱠᱚᱨᱮ ᱦᱚᱸ ᱯᱟᱞᱚᱱ ᱵᱟᱲᱟ ᱜᱚᱫ ᱠᱮᱫ ᱜᱮᱭᱟ ᱠᱚ ᱵᱟᱝ ᱢᱮᱱᱛᱮ ᱵᱟᱝ ᱯᱟᱞᱚᱱ ᱠᱮᱫ ᱜᱮᱭᱟ ᱠᱚ ᱟᱹᱛᱩ ᱠᱚᱨᱮ ᱦᱚᱸ ᱦᱮᱸ
ᱦᱮᱸ ᱟᱞᱮ ᱱᱚᱛᱮ ᱦᱚᱸ ᱯᱟᱞᱚᱱ ᱵᱟᱲᱟ ᱦᱩᱭᱮᱱ ᱜᱮ
ᱚ ᱟᱪᱪᱷᱟ ᱟᱪᱪᱷᱟ ᱪᱷᱟ ᱟᱹᱰᱤ ᱱᱟᱯᱟᱭ ᱱᱩᱠᱩ ᱢᱟ ᱯᱟᱞᱚᱱ ᱜᱮ ᱞᱟᱜᱟᱣ ᱟᱵᱚᱱ ᱦᱟᱸᱜ ᱠᱷᱟᱱ ᱦᱮᱸ ᱱᱩᱠᱩ ᱠᱚ ᱠᱷᱟᱹᱛᱤᱨ ᱛᱮᱜᱮ ᱟᱵᱚ ᱱᱚᱜ ᱯᱷᱩᱨᱜᱟᱹᱞ ᱢᱮᱱᱟᱜ ᱟᱠᱟᱫ ᱵᱚᱱᱟ ᱱᱚᱣᱟ ᱫᱷᱩᱲᱤ ᱫᱷᱟᱹᱨᱛᱤ ᱨᱮ ᱦᱳᱭ ᱢᱟ
ᱦᱳᱭ ᱱᱩᱠᱩ ᱠᱚ ᱟᱨᱚ ᱵᱟᱝ ᱤᱭᱟᱹᱜ ᱠᱟᱱ ᱫᱚ ᱛᱟᱭᱱᱚᱢ ᱛᱮ ᱟᱵᱚ ᱚᱠᱟ ᱥᱮᱱ ᱨᱮᱵᱚᱱ ᱛᱟᱭᱱᱚᱢᱚᱜᱼᱟ ᱟᱵᱚ ᱠᱮᱠᱚ ᱠᱟᱵᱚᱱ
ᱦᱩᱸ ᱦᱩᱸ
ᱦᱟᱸ ᱛᱟᱨᱯᱚᱨᱮ ᱜᱚᱝᱠᱮ ᱚᱱᱛᱮ ᱫᱚ ᱢᱟᱱᱮ ᱟᱵᱚᱣᱟᱜ ᱟᱸ ᱢᱟᱱᱮ ᱡᱚᱛᱚ ᱨᱚᱠᱚᱢᱟᱜ ᱤᱭᱟᱹ ᱜᱮᱛᱚ ᱦᱩᱭᱩᱜᱼᱟ ᱪᱮᱫ ᱤᱧ ᱞᱟᱹᱭᱟ ᱫᱟᱸᱥᱟᱭ ᱵᱚᱸᱜᱟ ᱠᱚ
ᱦᱳᱭ ᱦᱳᱭ ᱫᱟᱸᱥᱟᱭ ᱦᱚᱸ ᱦᱩᱭᱩᱜ ᱜᱮᱭᱟ ᱥᱮ ᱫᱤᱥᱚᱢ ᱦᱚᱸᱞᱮ ᱫᱟᱬᱟᱱ ᱜᱮᱭᱟ ᱟᱞᱮ ᱱᱚᱛᱮ ᱦᱚᱸ ᱟᱸ ᱫᱟᱸᱥᱟᱭ ᱵᱚᱸᱜᱟᱨᱮ ᱡᱟᱦᱟᱸ ᱫᱟᱸᱥᱟᱭ ᱞᱟᱹᱭ ᱛᱮᱵᱚᱱ ᱫᱟᱬᱟᱱ ᱟᱨᱠᱤ
ᱟᱪᱪᱷᱟ ᱢᱟᱱᱮ ᱟᱯᱮ ᱚᱱᱛᱮ ᱫᱚ ᱛᱤᱱᱟᱹᱜ ᱫᱤᱱ ᱫᱟᱸᱥᱟᱭ ᱠᱚ ᱫᱟᱬᱟᱱᱟ
ᱦᱮᱸ ᱢᱚᱬᱮ ᱫᱤᱱ ᱦᱟᱹᱜ ᱞᱮ ᱫᱟᱬᱟᱱᱟ ᱯᱩᱱ ᱫᱤᱱ ᱫᱚ ᱦᱟᱸᱜ ᱫᱤᱥᱚᱢ ᱞᱮ ᱫᱟᱬᱟᱭᱟ ᱟᱨ ᱢᱤᱫ ᱫᱤᱱ ᱫ ᱚᱦᱟᱸᱜ ᱟᱹᱛᱩ ᱨᱮ ᱦᱟᱸᱜ ᱟᱹᱛᱩ ᱨᱮᱜᱮ ᱟᱨ ᱠᱤ
ᱟᱪᱪᱷᱟ ᱛᱟᱦᱞᱮ ᱟᱯᱮ ᱚᱱᱛᱮ ᱦᱚᱸ ᱛᱟᱦᱞᱮ ᱢᱚᱸᱡ ᱜᱮ ᱛᱟᱦᱞᱮ ᱫᱟᱸᱥᱟᱭ ᱵᱚᱸᱜᱟ ᱠᱚᱫᱚ ᱦᱩᱭᱩᱜ ᱜᱮᱭᱟ ᱵᱟ
ᱦᱳᱭ ᱦᱳᱭ ᱦᱳᱭ
ᱦᱮᱸ ᱟᱵᱚᱣᱟᱜ ᱢᱟᱱᱮ ᱟᱵᱚ ᱥᱟᱶᱛᱟ ᱨᱮᱱᱟᱜ ᱡᱷᱚᱛᱚ ᱟᱹᱨᱤ ᱪᱟᱹᱞᱤ ᱜᱮ ᱥᱮᱬᱟ ᱫᱚᱨᱠᱟᱨ
ᱦᱳᱭ ᱥᱮᱬᱟ ᱫᱚᱨᱠᱟᱨ ᱟᱨ ᱵᱟᱠᱷᱟᱱ ᱟᱵᱚᱨᱮᱱ ᱡᱟᱦᱟᱸᱭ ᱠᱚ ᱦᱤᱡᱩᱜ ᱠᱟᱱ ᱛᱟᱭᱚᱢ ᱫᱟᱨᱟᱢ ᱮᱸ ᱛᱟᱦᱞᱮ ᱱᱩᱠᱩ ᱠᱚᱦᱚᱸ ᱟᱵᱚ ᱛᱚ ᱟᱵᱚ ᱦᱚᱸ ᱡᱮᱢᱚᱱ ᱦᱟᱲᱟᱢ ᱠᱚᱴᱷᱮᱱ ᱠᱷᱚᱱ ᱵᱚᱱ ᱟᱸ ᱥᱮᱬᱟᱣ ᱟᱠᱟᱫᱟ ᱟᱵᱚ ᱦᱚᱸ ᱢᱤᱫ ᱫᱤᱱ ᱦᱤᱞᱚᱜ ᱵᱚᱱ ᱦᱟᱲᱟᱢᱚᱜᱼᱟ ᱦᱟᱸᱜ ᱟᱨ ᱱᱚᱝᱠᱟ ᱜᱮ ᱟᱵᱚ ᱦᱚᱸ ᱟᱵᱚᱨᱮᱱ ᱜᱚᱲᱚᱢ ᱠᱚᱲᱟ ᱛᱟᱠᱚ ᱥᱮ ᱜᱚᱲᱚᱢ ᱠᱩᱲᱤ ᱛᱟᱠᱚ ᱟᱵᱚ ᱦᱚᱸ ᱞᱟᱹᱭ ᱞᱟᱜᱟᱣ ᱚᱱᱟ ᱞᱟᱹᱭᱛᱮ ᱠᱤᱪᱷᱤ ᱠᱤᱪᱷᱩ ᱫᱚ ᱥᱮᱬᱟ ᱫᱚᱦᱚ ᱫᱚ ᱫᱚᱨᱠᱟᱨ ᱢᱟᱞᱚᱴ ᱢᱟ ᱢᱟᱞᱚᱴ ᱟᱠᱟᱱ ᱛᱟᱵᱚᱱ ᱜᱮ ᱵᱩᱦᱩ ᱠᱤᱪᱷᱩ ᱜᱮ ᱵᱟᱵᱚᱱ ᱧᱮᱞ ᱧᱟᱢ ᱟᱠᱟᱫᱟ ᱦᱟᱸ ᱟᱫᱚ ᱚᱱᱟ ᱠᱚ ᱠᱷᱟᱹᱛᱤᱨ ᱛᱮᱜᱮ ᱟᱨᱠᱤ ᱱᱚᱣᱟ ᱠᱚᱫᱚ ᱮᱠᱫᱚᱢ ᱡᱟᱹᱨᱩᱨ ᱜᱮᱭᱟ ᱡᱮ ᱟᱵᱚᱨᱮᱱ ᱯᱚᱝᱯᱚᱝᱲᱟ ᱦᱟᱸᱜ ᱱᱩᱠᱩ ᱛᱟᱭᱚᱢ ᱫᱟᱨᱟᱢ ᱛᱮ ᱱᱩᱠᱩ ᱦᱚᱸ ᱠᱤᱪᱷᱩ ᱠᱤᱪᱷᱩ ᱫᱚ ᱞᱟᱹᱭ ᱠᱚ ᱦᱩᱭᱩᱜ ᱼ ᱟ ᱟᱨ ᱵᱟᱠᱷᱟᱱ ᱟᱵᱚᱣᱟ ᱟᱹᱨᱤᱪᱟᱹᱞᱤ ᱫᱚ ᱡᱚᱛᱚ ᱜᱮ ᱮᱠᱫᱚᱢ ᱪᱟᱵᱟᱜ ᱩᱛᱟᱹᱨ ᱟᱵᱚ ᱦᱚᱸ ᱡᱩᱫᱤ ᱵᱚᱜᱚᱱ ᱥᱮᱲᱟ ᱞᱮᱠᱷᱟᱱ ᱦᱳᱭ ᱦᱳᱭ
ᱟᱵᱚᱣᱟᱜ ᱟᱹᱨᱤᱪᱟᱹᱞᱤ ᱫᱚ ᱟᱵᱚ ᱜᱮᱵᱚ ᱵᱟᱧᱪᱟᱣ ᱫᱚᱦᱚ ᱫᱟᱲᱮᱭᱟᱜᱼᱟ ᱛᱟᱦᱞᱮ ᱡᱷᱚᱛᱚ ᱨᱚᱠᱚᱢᱟᱜ ᱜᱮ ᱢᱟᱱᱮ ᱟᱵᱚᱣᱟᱜ ᱡᱟᱦᱟᱸ ᱤᱭᱟᱹ ᱢᱮᱱᱟᱜᱼᱟ ᱛᱟᱦᱚᱞᱮ ᱡᱷᱚᱛᱚ ᱨᱚᱠᱚᱢᱟᱜ ᱜᱮ ᱯᱟᱞᱚᱱ ᱫᱚ ᱯᱟᱞᱚᱱ ᱦᱩᱭᱩᱜ ᱜᱮᱭᱟ ᱵᱟ
ᱦᱳᱭ ᱦᱳᱭ
ᱦᱮᱸ ᱚᱱᱟ ᱫᱚ ᱞᱟᱹᱠᱛᱤᱭᱟᱱ ᱜᱮᱭᱟ
ᱦᱳᱭ ᱞᱟᱹᱜᱛᱤ ᱰᱤᱞᱟᱠ
ᱵᱟᱦᱟ ᱥᱚᱦᱨᱟᱭ
ᱦᱮᱸ ᱜᱚᱢᱠᱮ
ᱦᱮᱸ ᱞᱟᱹᱭ ᱦᱚᱪᱚᱭᱮᱫᱟᱞᱤᱧ ᱵᱟᱦᱟ ᱥᱚᱦᱨᱟᱭ ᱛᱟᱯᱚᱨᱮ ᱫᱚᱝ ᱠᱚ ᱞᱟᱜᱽᱲᱮ ᱠᱚ ᱚᱱᱟ ᱠᱚᱫᱚ
ᱦᱮᱸ ᱚᱱᱟ ᱠᱚᱦᱚᱸ ᱦᱩᱭᱩᱜ ᱜᱮᱭᱟ ᱪᱮᱫᱟᱜ ᱦᱩᱭᱩᱜ ᱜᱮᱭᱟ ᱵᱟᱦᱟ ᱥᱚᱦᱨᱟᱭ ᱦᱩᱭᱩᱜ ᱜᱮᱭᱟ ᱦᱮᱸ ᱟᱨ ᱱᱚᱜᱼᱚᱭ ᱦᱟᱸᱜ ᱦᱤᱡᱩᱜ ᱠᱟᱱ ᱛᱟᱵᱚ ᱦᱟᱸᱜ ᱮ ᱜᱟᱯᱟ ᱢᱮᱭᱟᱝ ᱢᱟᱱᱮ ᱱᱚᱜᱼᱚᱭ ᱵᱷᱟᱫᱚᱨ ᱵᱚᱸᱜᱟ ᱨᱮ ᱡᱟᱦᱟᱸ ᱛᱟᱦᱚᱞᱮ ᱱᱚᱣᱟ ᱫᱚ ᱟᱯᱮ ᱫᱚᱯᱮ ᱯᱚᱨᱚᱵᱽ ᱠᱚᱨᱟᱣ ᱜᱮᱭᱟ ᱥᱮ ᱵᱟᱝ ᱡᱟᱦᱟᱸ ᱟᱵᱚ ᱠᱟᱨᱟᱢᱚᱜᱼᱟᱵᱚᱱ ᱦᱮᱸ ᱛᱟᱦᱚᱞᱮ ᱟᱯᱮ ᱫᱤᱥᱚᱢ ᱫᱚᱯᱮ ᱠᱟᱨᱟᱢᱚᱜᱼᱟ ᱥᱮ ᱵᱟᱝ?
ᱜᱚᱝᱠᱮ ᱟᱞᱮ ᱫᱤᱥ ᱦᱚᱞᱮ ᱠᱟᱨᱟᱢᱟᱜ ᱵᱷᱟᱫᱚᱨ ᱵᱚᱸᱜᱟ ᱫᱚ
ᱦᱳᱭ ᱦᱳᱭ ᱛᱟᱦᱚᱞᱮ ᱚᱠᱟᱞ ᱞᱮᱠᱟ ᱯᱮ ᱠᱟᱨᱟᱢᱚᱜ ᱜᱮᱭᱟ ᱟᱯᱮ ᱫᱤᱥᱚᱢ ᱫᱚ᱾
ᱟᱞᱮ ᱫᱤᱥᱚᱢ ᱫᱚ ᱢᱟᱱᱮ ᱵᱚᱝᱥᱚ ᱚᱱᱩᱡᱟᱭ ᱛᱮᱞᱮ ᱠᱟᱨᱟᱢᱚᱜᱼᱟ᱾
ᱟᱪᱪᱷᱟ ᱟᱪᱪᱷᱟ ᱟᱹᱰᱤ ᱱᱟᱯᱟᱭ᱾
ᱟᱨ ᱢᱤᱫᱴᱟᱝ ᱡᱟᱦᱟᱸ ᱟᱹᱛᱩᱨᱮ ᱠᱟᱨᱟᱢ ᱦᱩᱭᱩᱜᱼᱟ ᱚᱱᱟ ᱦᱚᱞᱮ ᱠᱟᱨᱟᱢᱚᱜ ᱜᱮᱭᱟ᱾ ᱚᱱᱟ ᱫᱚ ᱟᱹᱛᱩ ᱨᱮ ᱠᱟᱨᱟᱢ ᱫᱚ ᱢᱚᱬᱮ ᱵᱚᱪᱷᱚᱨ ᱚᱱᱛᱚᱨ ᱞᱮ ᱠᱟᱨᱟᱢᱚᱜᱼᱟ ᱚᱱᱟ ᱫᱚ᱾
ᱚ ᱟᱪᱪᱷᱟ ᱟᱪᱪᱷᱟ ᱟᱹᱰᱤ ᱱᱟᱯᱟᱭ
ᱟᱯᱮᱥᱮᱱ ᱫᱚ ᱜᱚᱝᱠᱮ᱾
ᱟᱞᱮ ᱥᱮᱱ ᱫᱚ ᱦᱟᱸᱜ ᱱᱚᱝᱠᱟ ᱟᱹᱛᱩ ᱨᱮᱱᱟᱜ ᱠᱟᱨᱟᱢ ᱜᱮ ᱟᱨᱠᱤ ᱡᱟᱦᱟᱸ ᱫᱚ ᱚ ᱚᱱᱟ ᱫᱚ ᱟᱞᱮ ᱫᱚ ᱡᱟᱣ ᱥᱮᱨᱢᱟ ᱜᱮᱞᱮ ᱠᱚᱨᱟᱣᱟ ᱟᱨᱠᱤ
ᱟᱪᱪᱷᱟ ᱦᱮᱸ
ᱚᱱᱠᱟᱜᱮ ᱟᱨ ᱟᱞᱮᱥᱮᱱ ᱦᱚᱸ ᱡᱟᱦᱟᱸ ᱚᱲᱟᱜ ᱠᱟᱨᱟᱢ ᱵᱤᱱ ᱞᱟᱹᱭ ᱠᱮᱫ ᱱᱚᱣᱟ ᱫᱚ ᱦᱟᱸᱜ ᱩᱱᱟᱹᱜ ᱮᱴᱟ ᱪᱚᱞ ᱵᱟᱹᱱᱩᱜ ᱟᱠᱟᱫᱟ ᱦᱟᱸᱜ
ᱟᱪᱪᱷᱟ
ᱦᱩᱭᱩᱜᱼᱟ ᱚᱱᱟ ᱟᱹᱛᱩ ᱠᱟᱨᱟᱢ ᱜᱮ ᱦᱟᱸᱜ ᱦᱩᱭᱩᱜᱼᱟ ᱟᱨᱠᱤ᱾
ᱚ,
ᱡᱟᱦᱟᱸ ᱫᱚ ᱡᱟᱣᱟ ᱠᱟᱨᱟᱢ ᱵᱚᱱ ᱢᱮᱛ ᱢᱮᱛᱟᱜ ᱠᱟᱱᱟ ᱦᱟᱜ ᱱᱚᱣᱟ ᱥᱟᱶᱛᱮ ᱦᱳᱭᱱᱟᱱᱟᱜ ᱜᱮ ᱦᱟᱸᱜ ᱞᱮ ᱠᱚᱨᱟᱣᱟ ᱟᱞᱮ ᱱᱚᱛᱮ ᱫᱚ,
ᱦᱮᱸ, ᱦᱮᱸ, ᱴᱷᱤᱠ ᱜᱮᱭᱟ ᱜᱚᱝᱠᱮ ᱟᱵᱤᱱ ᱥᱟᱞᱟᱜ ᱨᱚᱯᱚᱲ